ᱡᱚᱦᱟᱨ ᱜᱮ
ᱦᱮᱸ ᱡᱚᱦᱟᱨ ᱜᱮ ᱜᱚᱢᱠᱮ
ᱦᱮᱸ ᱥᱟᱜᱩᱱ ᱧᱤᱫᱟᱹ
ᱦᱮᱸ ᱥᱟᱹᱜᱩᱱ ᱧᱤᱫᱟᱹ
ᱞᱟᱹᱭ ᱫᱟᱹᱞᱤᱧ ᱟᱹᱞᱤᱧᱟᱜ ᱨᱚᱲ ᱯᱳᱥ ᱟᱹᱞᱤᱧᱟᱜ ᱨᱚᱲ ᱯᱳᱥᱴ ᱦᱮᱸ ᱟᱹᱞᱤᱧᱟᱜ ᱯᱨᱚ ᱨᱚᱲ ᱯᱳᱥᱴᱟᱹᱣ ᱟᱸᱡᱚᱢᱚᱜ ᱠᱟᱱᱟ, ᱟᱪᱪᱷᱟ
ᱦᱳᱭ ᱟᱹᱞᱤᱧᱟᱜ ᱵᱮᱱ
ᱦᱚᱸᱜᱚᱭ ᱜᱚᱝᱠᱮ ᱚᱲᱟᱜ, ᱦᱮᱸ ᱟᱸᱡᱚᱢ ᱛᱤᱭᱟᱹᱜᱫᱟ ᱦᱚᱜᱼᱚᱭ ᱟᱞᱤᱧ ᱫᱚ ᱟᱞᱮᱭᱟᱜ ᱢᱤᱫᱴᱟᱝ ᱪᱚᱠ ᱢᱮᱱᱟᱜ ᱛᱟᱞᱮᱭᱟ, ᱪᱚᱠ ᱥᱮᱫ ᱠᱷᱚᱱᱟᱜ ᱚᱲᱟᱜ ᱥᱮᱡ ᱪᱟᱞᱟᱣ ᱦᱳᱭᱳᱜ-ᱟ ᱟᱫᱚ ᱠᱟᱴᱤᱡ ᱞᱟᱹᱭ ᱫᱟᱹᱞᱤᱧ ᱜᱚᱞᱯᱷᱚ ᱦᱳᱭ ᱞᱮᱱ ᱜᱮ ᱟᱨᱠᱤ ᱤᱱᱟᱹ ᱠᱷᱟᱹᱛᱤᱨ ᱢᱤᱫᱴᱟᱝ ᱯᱨᱟᱭᱢᱟᱨᱤ ᱤᱥᱠᱩᱞ ᱢᱮᱱᱟᱜ ᱛᱟᱞᱮᱭᱟ ᱚᱸᱰᱮᱞᱤᱧ ᱫᱩᱲᱩᱵ ᱠᱟᱱᱟ ᱟᱨᱠᱤ ᱟᱹᱵᱤᱱ ᱥᱟᱞᱟᱜ ᱞᱤᱧ ᱜᱚᱞ ᱯᱚᱭᱫᱟ ᱟᱨᱠᱤ
ᱟᱪᱪᱷᱟ ᱮᱠᱞᱟ ᱜᱮᱵᱤᱱ ᱫᱩᱲᱩᱵ ᱠᱟᱱᱟ ᱥᱮ ᱟᱨᱦᱚᱸ ᱜᱟᱛᱮ ᱠᱚ ᱥᱟᱶ?
ᱵᱟᱝ ᱜᱟᱛᱮ ᱠᱚᱦᱚᱸ ᱢᱮᱱᱟᱜ ᱠᱚᱣᱟ ᱟᱫᱚ ᱦᱟᱱᱛᱮ ᱱᱟᱛᱮ ᱢᱮᱱᱟᱜ
ᱟᱪᱪᱷᱟ ᱟᱹᱞᱤᱧ ᱦᱚᱸ ᱪᱟᱞᱟᱣ ᱞᱮᱱᱟᱞᱤᱧ ᱚᱱᱠᱟᱜᱮ ᱜᱟᱛᱮ ᱠᱚ ᱥᱟᱶ ᱟᱰᱰᱟ ᱜᱮ ᱟᱫᱚ ᱫᱩᱲᱩᱵ ᱵᱟᱲᱟ ᱦᱩᱭ ᱞᱮᱱᱟ ᱠᱤᱪᱷᱩᱜᱟᱱ ᱜᱟᱛᱮ ᱠᱚᱫᱚ ᱴᱟᱥ ᱠᱚ ᱠᱚ ᱠᱷᱮᱞ ᱵᱟᱲᱟ ᱠᱟᱱ ᱛᱟᱦᱮᱸᱜᱼᱟ ᱾ ᱟᱫᱚ ᱟᱹᱞᱤᱧ ᱫᱚ ᱚᱲᱟᱜ ᱥᱮᱫ ᱞᱤᱧ ᱨᱩᱣᱟᱹᱲᱱᱟ ᱩᱱᱠᱩ ᱫᱚ ᱢᱮᱱᱟᱜ ᱠᱚᱜᱮᱭᱟ ᱟᱫᱚ ᱱᱚᱜᱼᱚᱭ ᱦᱟᱯᱮ ᱜᱟᱛᱮ ᱠᱚ ᱯᱟᱸᱡᱟ ᱦᱩᱭ ᱞᱮᱱᱜᱮ ᱠᱟᱹᱡ ᱨᱚᱲ ᱵᱟᱲᱟ ᱦᱩᱭ ᱞᱮᱱᱜᱮ ᱾
ᱦᱮᱸ ᱦᱮᱸ
ᱱᱤᱭᱟᱹ ᱜᱷᱟᱹᱲᱤᱡ ᱛᱟᱦᱚᱞᱮ ᱠᱟᱢᱤ ᱠᱚᱫᱚ ᱪᱮᱫ ᱠᱚᱢ ᱠᱟᱹᱢᱤ ᱵᱟᱲᱟᱭ ᱠᱟᱱᱟ?
ᱦᱮᱸ ᱜᱚᱝᱠᱮ ᱟᱞᱮ ᱫᱚ ᱱᱤᱛᱚᱜ ᱫᱚ ᱦᱚᱜ-ᱚᱭ ᱪᱟᱥ ᱠᱚᱜᱮ ᱠᱟᱹᱢᱤ ᱵᱟᱲᱟ ᱦᱩᱭᱩᱜ ᱠᱟᱱᱟ ᱾ ᱚ ᱟᱞᱮ ᱥᱮᱜ ᱢᱟ ᱪᱟᱥ ᱫᱚ ᱞᱟᱜᱟᱣ ᱠᱟᱱ ᱛᱟᱞᱮᱭᱟ ᱵᱷᱳᱨ ᱜᱮ ᱟᱨᱠᱤ ᱦᱮᱸ ᱵᱟᱹᱭᱦᱟᱹᱲ ᱛᱚᱢᱟ ᱨᱚᱦᱚᱭ ᱪᱟᱵᱟ ᱞᱮᱠᱟᱜᱮ ᱟᱨᱠᱤ ᱴᱩᱠ ᱴᱟᱠ ᱦᱟᱹᱱᱤ ᱱᱟᱹᱭᱟᱜ ᱢᱮᱱᱟᱜᱼᱟ ᱟᱨᱠᱤ ᱾ ᱡᱟᱦᱟᱸᱭ ᱦᱚᱭᱛᱳ ᱠᱟᱹᱢᱤᱱ ᱡᱩᱢᱤᱱ ᱢᱩᱱᱤᱥ ᱠᱚ ᱵᱟᱭ ᱧᱟᱢᱮᱜ ᱠᱚᱣᱟ ᱟᱫᱚ ᱱᱤᱛᱟᱹᱜ ᱫᱚ ᱡᱷᱚᱛᱚ ᱦᱚᱲᱟᱜ ᱜᱮ ᱢᱟᱱᱮ ᱦᱩᱭᱩᱜ ᱠᱟᱱᱟ ᱛᱚ ᱛᱟᱦᱚᱞᱮ ᱤᱱᱟᱹ ᱠᱷᱟᱹᱛᱤᱨ ᱦᱚᱲ ᱡᱚᱲ ᱦᱚᱸ ᱵᱟᱠᱚ ᱧᱟᱢᱚᱜ ᱠᱟᱱᱟ ᱛᱟᱦᱚᱞᱮ ᱩᱱᱤ ᱫᱚ ᱠᱟᱹᱴᱤᱡ ᱯᱮᱡ ᱠᱟᱱᱟ ᱟᱨᱠᱤ ᱟᱨ ᱵᱟᱠᱷᱟᱱ ᱫᱚ ᱱᱚᱣᱟ ᱦᱳᱭ ᱞᱮᱠᱟᱜᱮ ᱟᱨᱠᱤ ᱾ ᱦᱮᱸ ᱟᱫᱚ ᱜᱷᱩᱴᱩ ᱠᱚᱫᱚ ᱱᱮᱥ ᱫᱚ ᱟᱣᱨᱤ ᱨᱚᱦᱚᱭᱚᱜᱼᱟ, ᱟᱨᱠᱤ ᱟᱫᱚ ᱫᱟᱜ ᱢᱟᱛᱚ ᱵᱷᱟᱜᱤ ᱫᱚ ᱵᱟᱭ ᱫᱟᱜ ᱫᱟ ᱱᱚᱜ-ᱚᱭ ᱱᱚᱝᱠᱟ ᱡᱟᱯᱩᱫ ᱞᱮᱠᱟ ᱦᱮᱸ ᱯᱟᱸᱪ ᱢᱤᱱᱤᱴ ᱫᱚᱥ ᱢᱤᱱᱤᱴᱮ ᱫᱟᱜ ᱫᱟ ᱟᱫᱚ ᱵᱟᱝ ᱦᱮᱸ ᱦᱮᱸ ᱦᱮᱸ ᱞᱤᱸᱡᱤ ᱦᱚᱸ ᱵᱟᱝ ᱞᱤᱸᱡᱤᱜ ᱠᱟᱱᱟ ᱾
ᱮᱸ ᱦᱮᱜ ᱮᱸ ᱦᱮᱜ ᱥᱟᱛᱮ ᱥᱟᱛᱮ ᱫᱟᱜ ᱦᱚᱸ ᱵᱟᱝ ᱞᱤᱸᱜᱤᱜ ᱠᱟᱱᱟ ᱾
᱾ ᱚᱱᱠᱟ ᱜᱮ᱾ ᱛᱟᱦᱚᱞᱮ ᱜᱚᱝᱠᱮ ᱟᱯᱮᱥᱮᱫ ᱫᱚ ᱪᱟᱥ ᱠᱚᱫᱚ ᱛᱟᱦᱚᱞᱮ? ᱟᱪᱪᱷᱟ᱾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
ᱦᱮᱸ᱾ ᱚᱻ, ᱵᱟᱹᱫᱽ ᱠᱚᱫᱚ ᱟᱹᱣᱨᱤ᱾
ᱦᱳᱭ ᱦᱳᱭ ᱟᱨ ᱾ ᱵᱟᱝ ᱧᱟᱢᱚᱜ ᱠᱟᱱᱟ ᱾
ᱦᱮᱸ ᱦᱮᱸ ᱦᱮᱸ ᱦᱮᱸ᱾
᱾ ᱢᱮᱱᱟᱜ ᱠᱟᱜ ᱜᱮᱭᱟ ᱪᱮᱫ ᱞᱮᱠᱟ ᱫᱚ ᱾ ᱛᱟᱦᱚᱞᱮ ᱜᱚᱢᱠᱮ ᱚᱞᱚᱜ ᱯᱟᱲᱦᱟᱣ ᱠᱚᱫᱚ ᱾